ᱦᱮᱞᱳ
ᱦᱮᱞᱳ
ᱦᱮᱞᱳ
ᱦᱮᱸ, ᱦᱮᱞᱳ
ᱦᱮᱞᱳ
ᱦᱮᱸ, ᱨᱚᱲ ᱵᱮᱱ ᱟᱸᱡᱚᱢ ᱧᱟᱢ ᱫᱟ?
ᱦᱚᱸ ᱟᱸᱡᱚᱢᱚᱜ ᱠᱟᱱ ᱜᱮᱭᱟ
ᱦᱚᱸ ᱟᱸᱡᱚᱢᱚᱜ ᱠᱟᱱ ᱜᱮᱭᱟ
ᱪᱮᱫ ᱵᱤᱱ ᱪᱤᱠᱟᱹᱭᱮᱜᱼᱟ ᱜᱚᱝᱠᱮ?
ᱪᱤᱜ ᱦᱚᱸ ᱵᱟᱝ, ᱵᱟᱨᱦᱮ ᱥᱮᱫ ᱨᱮ ᱡᱤᱨᱟᱹᱣ ᱵᱟᱲᱟ ᱦᱩᱭ ᱠᱟᱱᱟ᱾ ᱟᱯᱮ ᱠᱚᱜᱮ ᱪᱮᱜ ᱯᱮ ᱪᱤᱠᱟᱭ ᱫᱟ?
ᱟᱞᱮ ᱦᱚᱸ ᱫᱩᱲᱩᱵ ᱵᱟᱲᱟ ᱠᱟᱱᱟᱞᱮ᱾
ᱢᱮᱱᱟᱜ ᱵᱤᱱᱟ?
ᱟᱹᱞᱤᱧ ᱫᱚ ᱮᱠᱷᱚᱱ ᱫᱚᱻ ᱴᱷᱤᱠ ᱴᱷᱟᱠ ᱜᱮ ᱢᱮᱱᱟᱜ ᱞᱤᱧᱟᱹ ᱡᱟᱜᱮ ᱴᱷᱟᱱᱰᱟ ᱞᱟᱜᱟᱣᱟᱜ ᱞᱤᱧ ᱛᱟᱦᱮᱸᱱᱟ᱾ ᱦᱩᱸ ᱟᱫᱚ ᱚᱱᱟ ᱪᱷᱟᱲᱟ ᱫᱚ ᱴᱷᱤᱠ ᱫᱚ ᱴᱷᱤᱠ ᱜᱮ ᱢᱮᱱᱟᱜ ᱞᱤᱧᱟ, ᱟᱯᱮ ᱜᱮ ᱪᱮᱫ ᱞᱮᱠᱟ ᱢᱮᱱᱟᱜ ᱯᱮᱭᱟ?
ᱟᱞᱮ ᱦᱚᱸᱻ ᱱᱟᱯᱟᱭ ᱵᱟᱲᱟ ᱜᱮ ᱢᱮᱱᱟᱜ ᱞᱮᱭᱟ᱾
ᱟᱨ ᱛᱟᱦᱚᱞᱮ ᱪᱮᱜ ᱠᱚᱯᱮ ᱠᱟᱹᱢᱤ ᱵᱟᱲᱟᱭ ᱫᱟ ᱚᱲᱟᱜ ᱠᱚᱨᱮ ᱫᱚ?
ᱟᱞᱮ ᱛᱚᱻᱼᱼ ᱱᱤᱛᱚᱜ ᱢᱟ ᱪᱟᱥ ᱫᱤᱱ ᱟᱫᱚ ᱵᱟᱹᱫᱽ ᱠᱚ ᱦᱩᱭᱩᱜ ᱠᱟᱱᱟ
ᱟᱫᱚ ᱨᱚᱦᱚᱭ ᱠᱚᱯᱮ ᱨᱟᱜ ᱞᱟᱜᱟᱣ ᱠᱟᱱᱟ ᱥᱮ ᱵᱟᱝ ᱛᱟᱦᱚᱞᱮ?
ᱦᱮᱸ ᱞᱟᱜᱟᱣ ᱠᱟᱱᱟ ᱚᱱᱛᱮ ᱫᱚ
ᱦᱚᱸ, ᱟᱞᱮ ᱥᱮᱱ ᱫᱚ ᱮᱠᱷᱚᱱ ᱫᱚᱞᱮ ᱛᱟᱭᱚᱢ ᱧᱚᱜ ᱜᱮᱭᱟ᱾ ᱵᱟᱞᱮ ᱞᱟᱜᱟᱣ ᱫᱟᱲᱮᱣ ᱠᱟᱫᱟ, ᱫᱟᱜ ᱦᱚᱸ ᱛᱟᱭᱚᱢ ᱧᱚᱜ ᱜᱮ ᱫᱟᱜ ᱠᱟᱜ ᱞᱮᱭᱟ᱾ ᱟᱫᱚ ᱦᱟᱸᱜ ᱜᱟᱯᱟ ᱢᱮᱭᱟᱝ ᱛᱮ ᱦᱩᱲᱩ ᱨᱚᱦᱚᱭ ᱞᱮ ᱞᱟᱜᱟᱜᱼᱟ
ᱱᱟᱯᱟᱭ ᱠᱟᱛᱷᱟ ᱜᱮ
ᱛᱟᱦᱚᱞᱮ ᱟᱯᱮ ᱫᱚ ᱥᱮᱨᱢᱟ ᱨᱮ ᱛᱤᱱᱟᱹᱜ ᱵᱟᱨ ᱯᱮ ᱪᱟᱥ ᱜᱮᱛᱮ?
ᱟᱞᱮ ᱥᱮᱱ ᱫᱚ ᱢᱤᱫ ᱩᱸᱻ ᱢᱤᱫ ᱫᱷᱟᱣ ᱜᱮᱞᱮ ᱪᱟᱥᱟ ᱱᱚᱣᱟ ᱟᱵᱚ ᱟᱥᱟᱲ ᱥᱟᱱ ᱫᱤᱱ ᱜᱮ᱾ ᱟᱯᱮ ᱥᱮᱱ ᱫᱚ? ᱦᱮᱞᱳ ᱦᱮᱞᱳ